ᱦᱮᱞᱳ
ᱦᱳᱭ ᱜᱚᱝᱠᱮ ᱟᱸᱡᱚᱢᱚᱜ ᱠᱟᱱ ᱜᱮᱭᱟ?
ᱦᱩᱸ ᱟᱵᱮᱱᱟ ᱨᱚᱲ ᱟᱸᱡᱚᱢ ᱟᱞᱤᱧᱟ ᱟᱸᱡᱚᱢᱚᱜ ᱠᱟᱱ ᱜᱮᱭᱟ?
ᱦᱳᱭ ᱟᱸᱡᱚᱢᱚᱜ ᱠᱟᱱ ᱜᱮᱭᱟ᱾
ᱛᱟᱦᱚᱞᱮ ᱡᱚᱦᱟᱨ ᱜᱮ
ᱦᱳᱭ ᱜᱚᱝᱠᱮ ᱡᱚᱦᱟᱨ ᱜᱮ᱾
ᱢᱚᱡᱽ ᱵᱟᱲᱟ ᱜᱮ?
ᱦᱳᱭ ᱱᱤᱭᱟᱹ ᱜᱷᱟᱹᱲᱤᱡ ᱫᱚ ᱢᱚᱡᱽ ᱵᱟᱲᱟ ᱜᱮ ᱢᱮᱱᱟᱜ ᱞᱤᱧᱟ᱾ ᱟᱹᱵᱤᱱ ᱜᱮ ᱪᱮᱫᱞᱮᱠᱟ ᱛᱟᱦᱚᱞᱮ?
ᱟᱹᱞᱤᱧ ᱦᱚᱸ ᱡᱚᱛᱚ ᱢᱚᱡᱽ ᱵᱟᱲᱟᱜᱮ᱾ ᱪᱟᱸᱫᱚ ᱜᱚ-ᱟ ᱟᱹᱥᱤᱨᱵᱟᱫ ᱥᱮ ᱡᱚᱛᱚ ᱚᱲᱟᱜ ᱠᱚᱨᱮ ᱦᱚᱸ ᱡᱚᱛᱚ ᱢᱚᱡᱽ ᱵᱟᱲᱟ ᱜᱮ ᱢᱮᱱᱟᱜ ᱞᱮᱭᱟ᱾
ᱟᱪᱪᱷᱟ
ᱢᱚᱡᱽ ᱵᱟᱲᱟ ᱜᱮᱵᱚᱱ ᱛᱟᱦᱮᱸᱱ, ᱨᱚᱲ ᱵᱮᱱ?
ᱦᱳᱭ ᱟᱫᱚ ᱛᱟᱦᱚᱞᱮ ᱜᱚᱝᱠᱮ ᱦᱚᱸᱜ-ᱚᱭ ᱟᱵᱚᱣᱟᱜ ᱦᱚᱸᱜ-ᱚᱭ ᱡᱟᱦᱟᱸ ᱮᱸ ᱯᱚᱨᱚᱵᱽ ᱠᱚ ᱚᱱᱟ ᱯᱚᱨᱚᱵᱽ ᱠᱚᱨᱮ ᱨᱟᱹᱥᱠᱟᱹ ᱢᱟ ᱟᱵᱚ ᱟᱹᱰᱤ ᱜᱮᱵᱚᱱ ᱨᱟᱹᱥᱠᱟᱹ ᱵᱟᱲᱟᱭ ᱜᱮᱭᱟ᱾ ᱟᱫᱚ ᱛᱟᱦᱚᱞᱮ ᱜᱚᱝᱠᱮ ᱦᱮᱸ ᱟᱯᱮ ᱫᱚ ᱪᱮᱫ ᱞᱮᱠᱟ ᱯᱮ ᱨᱟᱹᱥᱠᱟᱹ ᱠᱟᱱᱟ ᱠᱷᱟᱡ, ᱯᱚᱨᱚᱵᱽ ᱯᱟᱛᱟ ᱠᱚᱨᱮ ᱫᱚ?
ᱯᱚᱨᱚᱵᱽ ᱯᱟᱛᱟ ᱠᱚᱨᱮ ᱫᱚ ᱯᱟᱛᱟ ᱨᱮᱭᱟᱜ ᱫᱚ ᱵᱟᱝ ᱜᱮᱞᱤᱧ ᱞᱟᱹᱭ ᱫᱟᱲᱮᱭᱟᱜ ᱠᱟᱱᱟ ᱯᱚᱨᱚᱵᱽ ᱠᱚᱨᱮ ᱞᱮ ᱨᱟᱹᱥᱠᱟᱹᱭ ᱜᱮᱭᱟ ᱛᱩᱢᱫᱟᱜ, ᱴᱟᱢᱟᱠ, ᱱᱤᱭᱟᱹ ᱠᱚᱛᱮᱜᱮ ᱟᱵᱚ, ᱟᱞᱮ ᱥᱮᱫ ᱢᱟ ᱮᱱᱛᱮ ᱰᱤᱡᱮ ᱠᱚᱢᱟ ᱵᱟᱝ ᱪᱟᱞᱟᱜ ᱵᱟᱝᱜᱮ ᱪᱟᱞᱟᱜ ᱠᱟᱱ ᱜᱮ ᱟᱫᱚ ᱟᱞᱮ ᱥᱮᱫ ᱫᱚ ᱱᱟ ᱛᱩᱢᱫᱟᱜ ᱴᱟᱢᱟᱠ ᱠᱚᱛᱮ ᱜᱮᱞᱮ ᱨᱟᱹᱥᱠᱟᱹᱥ ᱨᱟᱹᱥᱠᱟᱹᱭ ᱜᱮᱭᱟ ᱡᱚᱛᱚ ᱦᱚᱲ ᱠᱚᱜᱮ᱾ ᱟᱨ ᱟᱯᱮ ᱥᱮᱫ ᱠᱚᱫᱚ ᱪᱮᱫ ᱞᱮᱠᱟ?
ᱦᱳᱭ ᱜᱚᱝᱠᱮ ᱟᱞᱮ ᱥᱮᱫ ᱫᱚ ᱱᱚᱝᱠᱟ ᱯᱚᱨᱚᱵᱽ ᱯᱟᱛᱟ ᱠᱚ ᱦᱚᱭᱳᱜ ᱜᱮᱭᱟ ᱟᱫᱚ ᱢᱮᱱᱠᱷᱟᱱ ᱮᱸ ᱟᱞᱮᱥᱮᱫ ᱫᱚ ᱱᱚᱝᱠᱟ ᱴᱟᱢᱟᱠ ᱛᱩᱢᱫᱟᱜ ᱟᱛᱮᱜ ᱜᱮ ᱨᱟᱹᱥᱠᱟᱹ ᱮᱸ ᱟᱹᱰᱤ ᱵᱮᱥ ᱜᱮ ᱨᱟᱹᱥᱠᱟᱹ ᱦᱳᱭᱳᱜ ᱜᱮᱭᱟ, ᱱᱚᱣᱟ ᱟᱞᱮ ᱱᱚᱣᱟ ᱠᱚᱨᱮ᱾
ᱟᱪᱪᱷᱟ᱾
ᱦᱮᱸ ᱟᱹᱰᱤ ᱵᱷᱟᱜᱮ ᱨᱟᱹᱥᱠᱟᱹ ᱟᱨᱠᱤ ᱟᱨ ᱚᱱᱠᱟ ᱯᱚᱨᱚᱵᱽ ᱯᱟᱛᱟ ᱠᱚᱦᱚᱸ ᱟᱞᱮ ᱥᱮᱫ ᱫᱚ ᱠᱷᱟᱡ ᱦᱳᱭ ᱜᱮᱭᱟ ᱦᱳᱭ ᱫᱚᱢᱮ ᱜᱮ ᱦᱳᱭᱳᱜ ᱜᱮᱭᱟ ᱦᱳᱭ ᱫᱚ᱾
ᱟᱪᱪᱷᱟ
ᱟᱫᱚ ᱟᱯᱮ ᱥᱮᱫ ᱫᱚ ᱜᱚᱝᱠᱮ ᱛᱟᱦᱚᱞᱮ ᱪᱮᱫ ᱞᱮᱠᱟ ᱫᱚᱢᱮ ᱦᱩᱭᱩᱜ-ᱟ ᱥᱮ ᱚᱱᱠᱟ ᱠᱚᱢ ᱠᱚᱢ ᱦᱩᱭᱩᱜ-ᱟ? ᱦᱮᱸ ᱢᱟᱡᱷᱮ ᱢᱚᱫᱽᱫᱷᱮ ᱱᱚᱝᱠᱟ ᱦᱩᱭᱩᱜ-ᱟ ᱥᱮ ᱪᱮᱫ ᱞᱮᱠᱟ?
ᱟᱨ ᱫᱚᱢᱮ ᱫᱚ ᱵᱟᱝ ᱮᱱᱛᱮ ᱢᱤᱰᱤᱭᱟᱢ ᱟᱹᱰᱤ ᱛᱷᱚᱲᱟ ᱦᱚᱸ ᱵᱟᱝ ᱢᱤᱰᱤᱭᱟᱢ ᱨᱮᱭᱟᱜ ᱜᱮ ᱦᱩᱭᱩᱜ ᱜᱮᱭᱟ᱾ ᱫᱚᱢᱮ ᱨᱟᱹᱥᱠᱟᱹ ᱦᱚᱲ ᱦᱚᱸ ᱮᱱᱛᱮ᱾ ᱵᱟᱹᱱᱩᱜ ᱠᱚᱣᱟ ᱥᱮ᱾ ᱟᱫᱚ ᱚᱱᱟᱛᱮ ᱯᱟᱛᱟ ᱠᱚᱢᱟ ᱮᱱᱛᱮ ᱵᱟᱝ ᱜᱮᱞᱤᱧ ᱪᱟᱞᱟᱜ ᱜᱮᱭᱟ ᱟᱹᱞᱤᱧ ᱢᱟ᱾ ᱠᱟᱨᱮᱭᱟ ᱫᱚ ᱵᱟᱟᱹᱞᱤᱧ ᱞᱟᱹᱭ ᱫᱟᱲᱮᱭᱟᱜ ᱠᱟᱱᱟ ᱠᱤᱱᱛᱩ ᱚᱱᱟ ᱚᱱᱟ ᱟᱵᱩᱣᱟᱜ ᱥᱚᱨᱦᱟᱭ᱾ ᱥᱚᱨᱦᱟᱭ, ᱵᱟᱦᱟ, ᱠᱚᱨᱮᱱᱟᱜ ᱫᱚᱞᱮ ᱞᱟᱹᱭ ᱫᱟᱲᱭᱟᱜ ᱠᱟᱱ ᱜᱮᱭᱟ ᱪᱮᱫᱟᱜ ᱚᱱᱟ ᱫᱚ ᱚᱲᱟᱜ ᱛᱟᱦᱮᱱᱟ ᱟᱹᱞᱤᱧ ᱦᱚᱸᱞᱤᱧ ᱢᱟᱱᱟᱮᱫ ᱠᱟᱱ ᱜᱮᱭᱟ ᱵᱟᱝ ᱜᱮ᱾ ᱚᱱᱟ ᱨᱮᱭᱟᱜ ᱫᱚ ᱪᱟᱞᱟᱜ ᱠᱟᱱ ᱜᱮᱭᱟ ᱫᱚᱢᱮ ᱥᱚᱢᱚ ᱟᱹᱞᱤᱧ ᱫᱚᱞᱤᱧ ᱨᱟᱹᱥᱠᱟᱹ ᱫᱚᱞᱤᱧ ᱨᱟᱹᱥᱠᱟᱹᱜ ᱠᱟᱱ ᱜᱮᱭᱟ, ᱵᱟᱦᱟ ᱠᱚᱨᱮ, ᱥᱚᱨᱦᱟᱭ ᱠᱚᱨᱮ ᱫᱚ᱾ ᱛᱚ ᱜᱚ-ᱵᱟᱵᱟ ᱛᱟᱠᱚ ᱫᱚ ᱩᱱᱠᱩ ᱩᱱᱠᱩ ᱠᱚ ᱢᱮᱱᱟ ᱟᱞᱮ ᱫᱚ ᱱᱤᱛᱚᱞᱮ ᱦᱟᱲᱟᱢᱼ ᱵᱩᱰᱷᱤᱱᱟ ᱵᱟᱞᱮ ᱨᱟᱹᱥᱠᱟᱹᱟᱭᱟ᱾ ᱟᱯᱮ ᱠᱚᱜᱮ ᱟᱯᱮᱭᱟᱜ ᱠᱟᱱ ᱜᱮᱭᱟ ᱱᱤᱛᱚᱜ ᱫᱚ ᱟᱪᱷᱟ ᱴᱷᱤᱠ ᱱᱤᱭᱟ. ᱵᱟᱯᱮ ᱨᱟᱹᱥᱠᱟᱹ ᱤᱧ᱾ ᱟᱞᱮ ᱠᱚᱜᱮ ᱢᱟ ᱟᱪᱪᱷᱟ ᱞᱮ ᱨᱟᱹᱥᱠᱟᱹ ᱠᱚᱜᱼᱟ᱾
ᱟᱪᱪᱷᱟ ᱟᱫᱚ ᱦᱳᱭ ᱜᱚᱝᱠᱮ ᱟᱫᱚ ᱱᱚᱜᱼᱚᱭ᱾ ᱟᱵᱚᱣᱟᱜ ᱫᱚ ᱦᱚᱜ-ᱚᱭ ᱩᱢᱮᱨ ᱛᱟᱵᱚᱱ ᱟᱫᱚ ᱜᱚ-ᱵᱟᱵᱟ ᱛᱟᱠᱚᱣᱟᱜ ᱫᱚ ᱩᱱᱠᱩ ᱦᱚᱸ ᱟᱵᱚ ᱞᱮᱠᱟ ᱩᱢᱮᱨ ᱨᱮ ᱡᱚᱠᱷᱚᱱ ᱠᱚ ᱛᱟᱦᱮᱸ ᱠᱟᱱᱟ, ᱩᱱᱠᱩ ᱦᱚᱸ ᱟᱠᱚ ᱫᱚ ᱠᱚ ᱨᱟᱹᱥᱠᱟᱹ ᱵᱟᱲᱟ ᱟᱠᱟᱫ ᱜᱮᱭᱟ, ᱟᱫᱚ ᱟᱵᱚ ᱫᱚ ᱱᱤᱛᱚᱜ ᱫᱚ ᱦᱚᱜ-ᱚᱭ ᱟᱫᱚ᱾ ᱱᱚᱣᱟ ᱩᱢᱮᱨ ᱨᱮᱜᱮ ᱛᱚ ᱨᱟᱹᱥᱠᱟᱹ ᱵᱟᱲᱟ ᱫᱚ ᱦᱩᱭᱩᱜᱼᱟ, ᱟᱵᱚ ᱦᱚᱸᱠᱷᱟᱱ ᱮᱸ ᱢᱤᱫᱴᱟᱝ ᱮᱸ ᱚᱠᱛᱚ ᱨᱮᱫᱚ ᱟᱵᱚ ᱦᱚᱸ ᱚᱠᱟ ᱚᱱᱠᱟ ᱜᱷᱟᱨᱚᱡᱽ ᱥᱟᱢᱴᱟᱣ ᱦᱩᱭᱩᱜ ᱛᱟᱵᱚᱱᱟ᱾ ᱟᱫᱚ ᱛᱟᱦᱚᱞᱮ ᱩᱱ ᱚᱠᱛᱚ ᱫᱚ ᱟᱫᱚ ᱚᱱᱠᱟ ᱨᱟᱹᱥᱠᱟᱹ ᱫᱚ ᱵᱟᱭ ᱜᱟᱱᱚᱜᱼᱟ ᱩᱱ ᱚᱠᱛᱚ ᱠᱷᱟᱱ᱾ ᱚᱱᱠᱟ ᱟᱹᱰᱤ ᱜᱮ ᱟᱠᱷᱟᱡ ᱠᱟᱹᱢᱤ ᱥᱮ ᱵᱮᱥᱛᱚ ᱨᱮ ᱟᱵᱚ ᱵᱚᱱ ᱛᱟᱦᱮᱱᱟᱵᱚᱱ, ᱟᱫᱚ ᱚᱱᱟ ᱠᱷᱟᱹᱛᱤᱨ ᱜᱮ ᱠᱷᱟᱱ ᱮᱸ ᱟᱭᱳ ᱵᱟᱵᱟ ᱠᱚᱦᱚᱸ ᱴᱷᱤᱠ ᱜᱮᱠᱚ ᱞᱟᱹᱭᱮᱫᱟ ᱟᱨ ᱩᱱᱠᱩ ᱦᱚᱸ᱾ ᱟᱫᱚ ᱛᱤᱱᱟᱹᱜ ᱠᱚ ᱟᱫᱚ ᱠᱚ ᱨᱟᱹᱥᱠᱟᱹᱭᱟ ᱩᱱᱠᱩ ᱫᱟᱬᱟ ᱵᱟᱲᱟ ᱚᱱᱠᱟ ᱟᱫᱚ ᱩᱱᱠᱩ ᱦᱚᱸᱛᱚ ᱢᱤᱫᱴᱟᱝ ᱤᱭᱟᱹ ᱢᱮᱱᱟᱜᱼᱟ, ᱦᱳᱭ ᱥᱮ ᱵᱟᱝ?
ᱦᱳᱭ ᱦᱮᱸ ᱡᱟᱹ ᱡᱟᱹᱥᱛᱤ ᱨᱟᱹᱥᱠᱟᱹ ᱞᱮᱱᱠᱷᱟᱱ ᱦᱚᱸᱛᱚ ᱵᱟᱝ ᱦᱩᱭᱩᱜ ᱠᱟᱱᱟ᱾ ᱛᱚ ᱜᱚᱴᱟ ᱜᱚᱥᱟ ᱜᱚᱴᱟ ᱚᱲᱟᱜ ᱫᱩᱣᱟᱹᱨ ᱠᱚ ᱯᱮᱲᱟ᱾ ᱯᱚᱲᱚ ᱯᱮᱲᱟ ᱯᱚᱨᱵᱷᱩ ᱛᱤᱱᱟᱹᱜ ᱠᱚ ᱢᱮᱱᱟᱜ ᱠᱚᱣᱟ ᱩᱱᱠᱩ ᱠᱚᱦᱚᱸ ᱧᱮᱞ ᱥᱟᱢᱴᱟᱣ ᱦᱩᱭᱩᱜ ᱠᱟᱱᱟ ᱥᱮ᱾
ᱦᱳᱭ ᱟᱫᱚ
ᱠᱮ ᱫᱚ ᱟᱹᱰᱤ ᱠᱚᱢ ᱜᱮ᱾
ᱦᱳᱭ ᱟᱫᱚ ᱛᱟᱦᱟ
ᱟᱯᱮ ᱥᱮᱭᱟᱜ ᱜᱮᱭᱟᱫ ᱟᱯᱮ ᱥᱮᱭᱟᱜ ᱜᱮ ᱮᱱᱛᱮᱫ ᱵᱟᱞᱤᱧ ᱵᱟᱝ ᱜᱮᱞᱤᱧ ᱞᱟᱹᱭ ᱫᱟᱲᱮᱭᱟᱜ ᱠᱟᱱᱟ, ᱪᱮᱫ ᱞᱮᱠᱟ ᱚᱱᱛᱮ ᱫᱚᱢᱮ ᱨᱟᱹᱥᱠᱟᱹ ᱥᱮ ᱪᱮᱫ ᱞᱮᱠᱟ ᱵᱟᱝ?
ᱮᱸ ᱦᱳᱭ ᱜᱚᱝᱠᱮ ᱟᱞᱮ ᱥᱮᱫ ᱫᱚ ᱚᱱᱠᱟ ᱵᱷᱟᱜᱤ ᱜᱮ ᱨᱟᱹᱥ ᱠᱟᱹ ᱦᱩᱭᱩᱜ ᱜᱮᱭᱟ ᱟᱹᱰᱤ ᱜᱮ ᱨᱟᱹᱥᱠᱟᱹ, ᱟᱞᱮ ᱥᱮᱫ ᱫᱚ ᱡᱟᱦᱟᱱᱟᱜ ᱜᱮᱢ ᱞᱟᱹᱭ ᱮᱸ ᱟᱵᱚᱣᱟᱜ ᱡᱟᱦᱟᱸ ᱥᱟᱱᱛᱟᱲᱟᱜ ᱡᱟᱦᱟᱸ ᱞᱮᱠᱟᱱᱟᱜ ᱜᱮ ᱯᱚᱨᱚᱵᱽ ᱢᱮᱱᱟᱜᱼᱟ ᱨᱟᱹᱥᱠᱟᱹ ᱟᱞᱮ ᱫᱚ ᱫᱚᱢᱮ ᱨᱟᱹᱥᱠᱟᱹ ᱜᱮᱞᱮ᱾ ᱦᱮᱸ ᱠᱷᱟᱸᱰᱟᱣ ᱜᱮᱭᱟ ᱱᱚᱣᱟ ᱚᱠᱛᱚ ᱠᱚ ᱟᱨ ᱟᱰᱤ ᱵᱷᱟᱜᱤ ᱜᱮ ᱱᱚᱛᱮ ᱵᱩᱡᱷᱟᱹᱣᱟᱜ ᱜᱮᱭᱟ ᱟᱫᱚ ᱟᱞᱮ ᱥᱮᱫ ᱫᱚ᱾ ᱯᱟ ᱯᱟᱛᱟ ᱯᱚᱨᱚᱵᱽ ᱠᱚᱦᱚᱸ ᱟᱹᱰᱤ ᱮᱸ ᱡᱷᱟᱹᱞ ᱜᱮ ᱢᱮᱱᱟᱜᱼᱟ ᱚᱱᱟ ᱠᱚᱨᱮ ᱦᱚᱸ᱾ ᱱᱚᱝᱠᱟ ᱟᱵᱚ ᱥᱟᱱᱛᱟᱲ ᱠᱚ ᱫᱚᱢᱮ ᱠᱚ ᱡᱟᱣᱨᱟᱜ ᱜᱮᱭᱟ᱾
ᱦᱳᱭ᱾
ᱟᱨ ᱦᱚᱸ ᱱᱚᱝᱠᱟ ᱢᱟᱹᱱᱢᱤ ᱵᱚᱱ ᱡᱟᱣᱨᱟ ᱞᱮᱠᱷᱟᱱ ᱜᱮᱛᱚ ᱨᱟᱹᱥᱠᱟᱹ ᱫᱚ ᱢᱤᱫ ᱢᱤᱫᱴᱟᱝ ᱚᱱᱟ ᱦᱚᱸ ᱢᱤᱫᱴᱟᱝ ᱥᱟᱹᱲᱤ ᱨᱚᱵᱟᱜ-ᱟ, ᱦᱮᱸ ᱥᱮ ᱵᱟᱝ? ᱦᱳᱭ ᱜᱚᱝᱠᱮ ᱟᱸᱡᱚᱢᱚᱜ ᱠᱟᱱᱟ? ᱜᱚᱝᱠᱮ ᱟᱸᱡᱚᱢᱚᱜ ᱠᱟᱱ ᱜᱮᱭᱟ?
ᱦᱚᱭ ᱟᱨ ᱵᱟᱝ ᱟᱸᱡᱚᱢᱚᱜ ᱠᱟᱱᱟ ᱜᱚᱝᱠᱮ?
ᱦᱩᱸ ᱟᱵᱤᱱᱟᱜ ᱨᱚᱲ ᱛᱷᱚᱲᱟ ᱠᱟᱴᱟᱣ ᱠᱚᱴᱟᱣ ᱟᱸᱡᱚᱢᱚᱜ ᱠᱟᱱᱟ ᱥᱮ ᱚᱱᱟ ᱛᱮᱜᱮ ᱵᱟᱞᱤᱧ ᱵᱩᱡ ᱫᱟᱲᱮᱭᱟᱜ ᱠᱟᱱᱟ᱾
ᱟᱪᱪᱷᱟ ᱟᱫᱚ ᱛᱟᱦᱚᱞᱮ ᱜᱚᱝᱠᱮ ᱱᱚᱝᱠᱟ ᱡᱚᱢ ᱮᱸ ᱵᱟᱲᱟ ᱠᱚᱫᱚ ᱛᱤᱨᱮ ᱡᱚᱢ ᱵᱟᱲᱟ ᱦᱩᱭᱩᱜ ᱜᱮᱭᱟ? ᱦᱳᱭ ᱜᱚᱝᱠᱮ ᱟᱸᱡᱚᱢᱚᱜ ᱠᱟᱱᱟ ᱥᱮ ᱵᱟᱝ? ᱦᱳᱭ
ᱱᱤᱛ ᱟᱸᱡᱚᱢᱚᱜ ᱠᱟᱱᱟ ᱜᱚᱝᱠᱮ?
ᱦᱳᱭ ᱟᱸᱡᱚᱢᱚᱜ ᱠᱟᱱ ᱜᱮᱭᱟ᱾
ᱦᱲᱮ ᱵᱟᱝᱟ ᱜᱴᱟ ᱟᱸᱡᱚᱢᱚᱜ ᱠᱟᱱᱟ ᱥᱮ ᱥᱮ ᱟᱹᱞᱤᱧᱟᱜ ᱦᱚᱸᱵᱮᱱ ᱟᱸᱡᱚᱢ ᱫᱟ ᱦᱚᱸ
ᱮᱸ ᱟᱹᱵᱤᱱᱟᱜ ᱦᱚᱸ ᱵᱟᱝ ᱟᱸᱡᱚᱢᱚᱜ ᱠᱟᱱ ᱜᱮᱭᱟ ᱢᱤᱫ ᱚᱠᱛᱚ ᱫᱚ᱾ ᱟᱫᱚ ᱜᱚᱝᱠᱮ ᱱᱤᱛᱚᱜ ᱟᱸᱡᱚᱢᱚᱜ ᱠᱟᱱ ᱜᱮᱭᱟ ᱵᱟᱝ᱾ ᱟᱪᱪᱷᱟ ᱮᱸ ᱜᱚᱝᱼᱼ ᱱᱚᱛᱮ ᱫᱚ ᱜᱚᱝᱠᱮ ᱟᱞᱮᱥᱮᱫ ᱫᱚ ᱱᱤᱛᱚᱜ ᱱᱚᱜᱚᱭ ᱫᱟᱜ ᱮ ᱡᱟᱹᱲᱤᱭᱮᱫᱼᱟ ᱟᱯᱮᱥᱮᱫ ᱫᱚ ᱠᱷᱟᱱ᱾ ᱮᱸ ᱵᱟᱭ ᱡᱟᱹᱲᱤᱭᱮᱫ ᱛᱮ ᱫᱟᱜ ᱠᱚ ᱟᱞᱮ ᱥᱮᱫ ᱫᱚ ᱱᱚᱜᱼᱚᱭ ᱠᱟᱹᱴᱤᱡ ᱠᱟᱹᱴᱤᱡ ᱡᱟᱹᱲᱤᱭᱮᱫ ᱜᱮᱭᱟᱭ᱾
ᱟ ᱢᱟ ᱫᱟᱜ ᱢᱟᱭ ᱡᱟᱹᱲᱤᱚᱜ ᱥᱟᱨᱟᱫᱤᱱ ᱜᱮᱭ ᱫᱟᱜ ᱠᱮᱫᱟ ᱟᱫᱚ ᱚᱱᱛᱮ ᱛᱮ᱾ ᱥᱟᱨᱟ ᱫᱤᱱ ᱞᱮᱠᱟ ᱜᱚᱴᱟ ᱧᱤᱱᱫᱟᱹ ᱥᱟᱨᱟ ᱫᱤᱱ ᱞᱮᱠᱟ ᱫᱟᱜ ᱠᱯᱫ ᱫᱟᱜ ᱫᱚ᱾ ᱛᱚ ᱠᱤᱥᱟᱹᱲ ᱜᱮᱭᱟᱞᱮ ᱫᱟᱜ ᱫᱟᱜ ᱥᱮᱨᱢᱟ ᱫᱟᱜ ᱛᱮᱦᱚᱸ ᱪᱮᱫ ᱤᱭᱟᱹᱣ ᱠᱟᱱᱟ ᱪᱟᱨ ᱠᱟᱱᱟ
ᱟᱪᱪᱷᱟ ᱟᱫᱚ ᱟᱞᱮᱥᱮᱫ ᱫᱚ ᱜᱚᱝᱠᱮ ᱟᱞᱮᱥᱮᱫ ᱫᱚ ᱠᱟᱹᱴᱤᱡ ᱫᱟᱜ ᱫᱚ ᱠᱟᱹᱴᱤᱡ ᱱᱤᱭᱟᱹ ᱥᱮᱨᱢᱟ ᱫᱚ ᱟᱹᱰᱤ ᱜᱮ ᱟᱞᱮ ᱫᱚ ᱮᱴᱠᱮᱴᱚᱬᱮ ᱨᱮ ᱢᱮᱱᱟᱜ ᱞᱮᱭᱟ᱾
ᱫᱟᱜ ᱵᱟᱭ ᱫᱟᱜ ᱮᱫᱟ ᱱᱚᱝᱠᱟ ᱥᱮᱨᱢᱟ ᱡᱟᱹᱲᱤ ᱫᱟᱜ ᱵᱟᱝᱠᱷᱟᱱ ᱫᱚ ᱟᱞᱮᱦ ᱱᱚᱝᱠᱟ ᱦᱩᱲᱩ ᱠᱚ ᱵᱟᱝᱞᱮ ᱨᱚᱦᱚᱭ ᱫᱟᱲᱮᱭᱟᱜᱼᱟ᱾
ᱟᱪᱪᱷᱟ
ᱟᱪᱪᱷᱟ
ᱟᱞᱮ ᱢᱟ ᱮᱱᱛᱮ ᱦᱩᱲᱩ ᱪᱟᱥ ᱦᱚᱸ ᱚᱱᱟᱛᱮ ᱵᱟᱝ ᱫᱚ ᱫᱟᱜ ᱮ ᱠᱤᱥᱟᱹ ᱟᱠᱟᱫ ᱦᱳᱭ
ᱟᱪᱪᱷᱟ ᱱᱚᱜᱼᱚᱭ ᱡᱮ ᱜᱚᱝᱠᱮ ᱵᱚᱱ ᱠᱟᱹᱢᱤᱭᱟ ᱟᱫᱚ ᱚᱱᱟ ᱠᱟᱹᱢᱤ ᱚᱠᱛᱚ ᱨᱮ᱾ ᱟᱫᱚ ᱟᱵᱚᱣᱟᱜ ᱦᱚᱲᱢᱚ ᱠᱚᱦᱚᱸ ᱟᱹᱰᱤ ᱜᱮ ᱚᱱᱠᱟ ᱞᱟᱸᱜᱟ᱾ ᱮᱸ ᱟᱴᱠᱟᱨ ᱜᱚᱫᱚᱜ ᱜᱮᱭᱟ ᱟᱫᱚ ᱢᱮᱱᱠᱷᱟᱱ ᱜᱚᱝᱠᱮ ᱚᱱᱟ ᱠᱚᱨᱮ ᱟᱵᱚ ᱪᱮᱫ ᱞᱮᱼᱼ ᱠᱟ ᱚᱱᱟ ᱦᱚᱲᱢᱚ ᱪᱮᱫ ᱞᱮᱠᱟᱛᱮ ᱟᱵᱚ ᱵᱷᱟᱜᱤ ᱵᱚᱱ ᱫᱚᱦᱚ ᱫᱟᱲᱮᱭᱟᱜᱼᱟ ᱚᱱᱠᱟᱱ ᱠᱟᱹᱢᱤ ᱚᱠᱛᱚ ᱨᱮ᱾
ᱠᱟᱹᱢᱤ ᱚᱠᱚᱛᱚ ᱟᱵᱚ ᱫᱚ ᱪᱮᱫ ᱞᱮᱠᱟ ᱛᱷᱚᱲᱟ ᱜᱟᱱ ᱚᱱ ᱯᱚᱱᱨᱚ ᱢᱤᱱᱤ ᱵᱚᱱ ᱡᱤᱨᱟᱹᱣ ᱞᱮᱠᱟ ᱦᱮᱸ ᱟᱮ ᱚᱸᱰᱮ ᱡᱩᱨᱟᱹᱣ ᱞᱮᱱᱠᱷᱟᱱᱡ ᱟᱵᱚᱣᱟᱜ ᱦᱚᱲ ᱢᱚᱡᱽ ᱛᱮ ᱫᱟᱲᱮᱭᱟᱜᱼᱟ ᱟᱨ ᱟᱵᱚ ᱧᱤᱫᱟᱹ ᱥᱮᱫ ᱫᱚ ᱵᱷᱟᱜᱤ ᱜᱮ᱾ ᱟᱨᱟᱢ ᱜᱮ ᱫᱚᱨᱠᱟᱨ ᱫᱚᱨᱠᱟᱨᱟ ᱦᱚᱲᱢᱚ ᱨᱮ ᱟᱵᱚ ᱢᱚᱸᱡᱽ ᱮ ᱚᱞᱰᱚᱞ ᱫᱚ ᱟᱵᱚ ᱫᱚ ᱛᱷᱚᱲᱟ ᱟᱨᱟᱢ᱾
ᱦᱳᱭ
ᱦᱳᱭ ᱟᱫᱚ ᱚᱱᱟ ᱛᱮᱜᱮ ᱟᱵᱚ ᱫᱚ ᱦᱳᱭ ᱦᱚᱲᱢᱚ ᱨᱮᱦᱚᱸ ᱟᱨᱟᱢ ᱦᱚᱸ ᱫᱚᱨᱠᱟᱨ ᱠᱟᱱᱟ ᱡᱮ ᱠᱷᱟᱹᱞᱤ ᱠᱟᱹᱢᱤ ᱞᱮᱠᱷᱟᱡ ᱠᱷᱟᱹᱞᱤ ᱴᱟᱠᱟ ᱯᱚᱭᱥᱟ ᱧᱮᱞ ᱠᱮᱫ ᱵᱟᱝᱜᱮ ᱦᱩᱭᱩᱜ ᱠᱟᱱ ᱛᱟᱵᱚᱱᱟ ᱵᱟᱝ ᱟᱵᱚᱣᱟᱜ ᱦᱚᱲᱢᱚ ᱡᱚᱛᱚ ᱠᱷᱚᱱᱟᱜ ᱞᱟᱹᱴᱩ ᱡᱤᱱᱤᱥ ᱠᱟᱱᱟ ᱦᱚᱲᱢᱚ, ᱦᱚᱲᱢᱚ ᱛᱱᱠᱷᱟᱱ ᱵᱟᱝ ᱟᱭᱢᱟ ᱴᱟᱠᱟ ᱵᱚᱱ ᱡᱟᱹᱢᱤ ᱫᱟᱲᱮᱭᱟᱜ-ᱟ ᱦᱮᱸ ᱥᱮ ᱵᱟᱝ?
ᱦᱳᱭ ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱱᱚᱜ-ᱚᱭ ᱦᱚᱲᱢᱚ ᱛᱟᱦᱮᱱ ᱠᱷᱟᱱ ᱦᱚᱲᱢᱚ ᱛᱟᱦᱮᱱ ᱠᱷᱟᱱ ᱴᱟᱠᱟ ᱯᱚᱭᱥᱟ ᱫᱚ ᱦᱩᱭᱩᱜ ᱜᱮᱭᱟ ᱢᱮᱱᱠᱷᱟᱱ ᱦᱚᱲᱢᱚ ᱜᱮ ᱡᱩᱫᱤ ᱵᱟᱢ ᱡᱚᱜᱟᱣ ᱚᱱᱠᱟ ᱵᱟᱢ ᱡᱚᱛᱚᱱᱟ ᱮᱱᱠᱷᱟᱱ ᱥᱩᱫᱩᱢ ᱠᱟᱹᱢᱤ ᱤᱫᱤ ᱤᱫᱤᱭᱟ ᱚᱱᱟ ᱠᱟᱹᱢᱤ ᱠᱟᱹᱢᱤ ᱛᱮᱦᱚᱸ ᱮᱢᱚᱱ ᱢᱤᱫᱴᱟᱝ ᱦᱚᱴᱟᱛ ᱜᱮ ᱢᱤᱫᱴᱟᱝ ᱚᱱᱠᱟ ᱥᱟᱸᱦᱮᱫ ᱠᱚᱨᱮᱱᱟᱜ ᱢᱤᱫᱴᱟᱝ ᱥᱚᱢᱚᱥᱥᱟ ᱥᱮ ᱮᱴᱠᱮᱴᱬᱮ ᱦᱩᱭ ᱜᱚᱫᱚᱜ-ᱟ
ᱦᱳᱭ
ᱛᱚᱵᱮ ᱟᱹᱰᱤ ᱜᱮ ᱢᱤᱫᱴᱟᱝ ᱵᱚᱛᱚᱨᱱᱟᱜ ᱤᱭᱟᱹ
ᱚᱱᱟᱛᱮ ᱵᱟᱹᱞᱤᱧ ᱚᱱᱟ ᱚᱱᱟᱛᱮ ᱵᱟᱹᱞᱤᱧ ᱞᱟᱹᱭ ᱠᱮᱜ-ᱟ ᱚᱱᱟᱛᱮ ᱮᱠ ᱴᱷᱤᱠ ᱜᱮᱭᱟ ᱰᱮᱲ ᱜᱷᱚᱱᱴᱟ ᱟᱵ ᱵᱚᱱ ᱠᱟᱹᱢᱤᱭᱟ ᱟᱨᱵᱚᱱ ᱡᱤᱨᱟᱹᱜ-ᱟ ᱡᱮ ᱟᱵᱚ ᱡᱮᱵᱚᱱ ᱯᱩᱨᱟᱹᱣ ᱜᱮᱭᱟ ᱡᱮ ᱠᱟᱹᱢᱤ ᱵᱚᱱ ᱯᱩᱨᱟᱹᱜ-ᱟ ᱟᱫᱚ ᱵᱚᱱ ᱡᱤᱨᱟᱹᱜ ᱚᱱᱟ ᱫᱚ ᱵᱟᱝ ᱟᱵᱚ ᱴᱟᱭᱤᱢ ᱧᱮᱞ ᱠᱟᱛᱮᱫ ᱵᱚᱱ ᱠᱟᱹᱢᱤᱭᱟ ᱴᱟᱭᱤᱢ ᱧᱮᱞ ᱠᱟᱛᱜ ᱵᱚᱱ ᱡᱤᱨᱟᱹᱜ-ᱟ᱾ ᱦᱮᱸ ᱦᱳᱭ ᱥᱮ ᱵᱟᱝ, ᱡᱮ ᱠᱥᱟᱹ ᱚᱠᱚᱭᱟᱜ ᱡᱮ ᱠᱤᱥᱟᱹᱟᱹᱲ ᱦᱚᱸ ᱵᱟᱭ ᱢᱮᱱ ᱫᱟᱲᱮᱜ ᱡᱮ ᱵᱟᱵᱚᱱ ᱠᱟᱹᱢᱤ ᱫᱟ ᱟᱵᱚᱣᱟᱜ ᱦᱚᱲᱢᱚ ᱦᱚᱸ ᱡᱤᱨᱟᱹᱣ ᱧᱟᱢ ᱮᱫᱟ ᱟᱵᱚᱣᱟᱜ ᱦᱚᱲᱢᱚ ᱨᱮ ᱡᱤᱨᱟᱹᱣ ᱵᱟᱝ ᱟᱹᱰᱤᱜᱮ ᱞᱟᱵᱷᱼᱟ ᱪᱮᱫᱟᱜ ᱠᱤ ᱦᱚᱲᱢᱚ ᱫᱚ ᱟᱵᱚ ᱦᱟᱥᱟ ᱡᱤᱣᱤ ᱠᱟᱱ ᱛᱟᱵᱚᱱᱟ ᱦᱳᱭ ᱥᱮ ᱵᱟᱝ?
ᱦᱳᱭ, ᱟᱫᱚ ᱜᱚᱢᱠᱮ ᱱᱚᱜ-ᱚᱭ ᱡᱟᱦᱟᱸ ᱮᱸ ᱱᱚᱸᱜᱼᱚᱭ ᱡᱟᱦᱟ ᱦᱚᱲᱢᱚ ᱡᱤᱨᱟᱹᱣ ᱥᱟᱶ ᱥᱟᱶᱛᱮ ᱟᱨ ᱦᱚᱸᱜ-ᱚᱭ ᱟᱵᱚ ᱵᱷᱟᱜᱤ, ᱵᱷᱟᱜᱤ ᱵᱷᱟᱜᱤ ᱡᱚᱢᱟᱜ ᱡᱚᱢ ᱦᱩᱭᱩᱜ ᱛᱟᱵᱚᱱᱟ ᱮᱸ ᱡᱟᱛᱮ ᱦᱚᱲᱢᱚ ᱨᱮ ᱠᱟᱹᱴᱤᱡ ᱯᱨᱚᱴᱤᱱ ᱦᱩᱭᱩᱜ ᱢᱟ ᱟᱨ ᱵᱟᱝᱠᱷᱟᱱ ᱫᱚ ᱱᱚᱝᱠᱟᱜ-ᱟ ᱡᱮ ᱮᱸ ᱥᱩᱫᱷᱩ ᱠᱟᱹᱢᱤᱭ ᱫᱟᱵᱚᱱ ᱡᱤᱨᱟᱹᱜ ᱟᱵᱚᱱ ᱟᱫᱚ ᱱᱚᱜ-ᱚ ᱱᱚᱝᱠᱟ ᱮᱸ ᱢᱤᱫᱴᱟᱝ ᱚᱱᱠᱟᱱ ᱵᱤᱱᱟᱹ ᱯᱨᱚᱴᱤᱱᱟᱜ ᱚᱱᱠᱟᱱ ᱡᱚᱢᱟᱜ ᱵᱚᱱ ᱡᱚᱢᱟ ᱟᱫᱚ ᱛᱟᱦᱚᱞᱮ ᱚᱱᱟ ᱫᱚ ᱦᱚᱲᱢᱚ ᱨᱮᱫᱚ ᱚᱱᱠᱟ ᱵᱟᱭ ᱠᱟᱹᱢᱤ ᱛᱟᱵᱚᱱᱟ ᱟᱫᱚ ᱚᱱᱠᱟ ᱫᱟᱲᱮ ᱦᱚᱸ ᱵᱟᱝ ᱦᱩᱭᱩᱜ-ᱟ ᱟᱨ ᱱᱚᱜ-ᱱᱚᱝᱠᱟ ᱮ ᱦᱚᱲᱢᱚ ᱦᱚᱸ ᱵᱷᱟᱜᱤ ᱵᱟᱝ ᱛᱟᱦᱮᱱᱟ ᱵᱟᱝ ᱡᱚᱢ ᱞᱮᱠᱷᱟᱱ᱾
ᱟᱨᱦᱚᱸ ᱟᱫᱚᱢ ᱠᱚᱫᱚ ᱠᱚ ᱚᱱᱠᱟᱱᱟ ᱡᱮ, ᱟᱵᱚ ᱥᱟᱱᱛᱟᱞ ᱥᱚᱢᱟᱡᱽ ᱨᱮᱜᱮ ᱧᱮᱞ ᱠᱚᱵᱤᱱ ᱦᱟᱸᱜ ᱡᱮ ᱠᱟᱹᱢᱤ ᱞᱟᱸᱜᱟᱭᱱᱟᱭ, ᱠᱟᱹᱢᱤ ᱞᱟᱸᱜᱟᱭᱱᱟᱭ ᱩᱱᱤ ᱫᱚ ᱟᱭᱩᱵ ᱥᱮᱜ ᱵᱤᱱ ᱧᱮᱞ ᱠᱮᱫᱮᱭᱟ ᱪᱟᱞᱟᱣᱱᱟᱭ ᱚᱠᱟ ᱥᱮᱜ ᱢᱟ ᱞᱮ-ᱞᱮᱭᱵᱮᱱ ᱥᱮ ᱩᱱᱤ ᱫᱚᱭ ᱪᱟᱞᱟᱣᱱᱟ ᱵᱷᱟᱴᱤ ᱥᱮᱜ ᱚᱱᱛᱮ ᱡᱟᱜᱮ ᱵᱤᱥ ᱴᱟᱠᱟ ᱵᱤᱥ ᱴᱟᱠᱟ ᱨᱮᱭᱟᱜ ᱮ ᱧᱩ ᱠᱮᱜ-ᱟ, ᱦᱮᱡ ᱠᱟᱛᱮᱜ ᱫᱟᱠᱟ ᱫᱚ ᱵᱟᱭ ᱡᱚᱢ ᱞᱮᱜ-ᱟ ᱩᱱᱤ ᱫᱚ ᱤᱱᱠᱟ ᱨᱮᱜᱮᱭ ᱜᱤᱛᱤᱡ ᱮᱱᱟ᱾ ᱛᱚ ᱩᱱᱤᱭᱟᱜ ᱦᱚᱲᱢᱚ ᱫᱚ ᱪᱮᱫ ᱞᱮᱠᱟ-ᱟ ᱵᱟᱝ ᱵᱟᱹᱲᱤᱡᱚᱜ ᱛᱟᱭᱟ? ᱚᱱᱟᱛᱮ ᱟᱵᱚ ᱵᱟᱝ ᱵᱟᱹᱲᱤᱡᱚᱜ ᱞᱟᱹᱜᱤᱫ ᱚᱱᱟ ᱫᱚ ᱟᱵᱚ ᱫᱚ ᱟᱵᱚ ᱥᱟᱱᱛᱟᱞ ᱥᱚᱢᱟᱡ ᱨᱮᱫᱚ ᱟᱵᱚᱱᱟᱜ ᱯᱟᱹᱣᱨᱟᱹ‌ ᱦᱟᱺᱰᱤ ᱯᱟᱹᱣᱨᱟᱹ ᱟᱵᱚ ᱫᱚ ᱵᱟᱹᱜᱤᱭᱟᱜ ᱞᱟᱜᱟᱣ ᱟᱵᱚᱱᱟ ᱥᱟᱱᱛᱟᱲ ᱥᱚᱢᱟᱡᱽ ᱨᱮ ᱦᱳᱭ ᱥᱮ ᱵᱟᱝ?
ᱦᱳᱭ ᱜᱚᱢᱠᱮ ᱱᱚᱜ-ᱚᱭ ᱡᱟᱦᱟᱸ ᱠᱟᱛᱷᱟᱢ ᱞᱮᱭ ᱠᱮᱜ-ᱟ ᱥᱟᱹᱨᱤ ᱜᱮ ᱱᱚᱝᱠᱟ ᱧᱮᱞᱚᱜᱚᱜ ᱠᱟᱱ ᱜᱮᱭᱟ ᱟᱯᱮᱭᱟᱜ ᱫᱤᱥᱚᱢ ᱥᱩᱢᱩᱝ ᱫᱚ ᱵᱟᱝ ᱟᱞᱮ ᱫᱤᱥᱚᱢ ᱠᱚᱨᱮ ᱦᱚᱸ ᱱᱚᱝᱠᱟ ᱧᱮᱞᱚᱜᱚᱜ ᱠᱟᱱᱟ ᱡᱮ ᱱᱚᱜ-ᱚ ᱱᱚᱝᱠᱟ ᱠᱟᱹᱢᱤ ᱠᱮᱜᱼᱟ ᱠᱚ ᱠᱟᱹᱢᱤ ᱠᱟᱛᱮᱜ ᱟᱫᱚ ᱱᱚᱜᱼᱚ ᱱᱚᱝᱠᱟ ᱟᱹᱭᱩᱵ ᱵᱮᱲᱟ ᱠᱚ ᱦᱮᱡᱱᱟ ᱦᱮᱡ ᱠᱟᱛᱮ‌ ᱟᱫᱚ ᱠᱟᱹᱴᱤᱡ ᱯᱟᱹᱣᱨᱟᱹ ᱠᱚ ᱧᱩ ᱠᱮᱫᱟ ᱟᱫᱚ ᱱᱚᱜ-ᱚ ᱱᱚᱝᱠᱟ ᱴᱷᱤᱠ ᱟᱫᱚ ᱡᱚᱢ ᱞᱟᱜ ᱠᱚ ᱥᱮ ᱵᱟᱝ ᱠᱚ ᱡᱚᱢ ᱞᱟᱜ-ᱟ ᱟᱫᱚ ᱚᱝᱠᱟ ᱠᱟᱛᱮᱜᱮᱠᱚ ᱡᱟᱹᱯᱤᱫ ᱠᱮᱫᱟ ᱟᱨᱚ ᱚᱱᱠᱟᱜᱮ ᱜᱟᱯᱟ ᱥᱮᱛᱟᱜ ᱟᱨᱚ ᱠᱟᱹᱢᱤ ᱠᱚ ᱪᱟᱞᱟᱣ ᱮᱱᱟ᱾ ᱟᱫᱚ ᱱᱚᱜᱼᱚ ᱱᱚᱝᱠᱟ ᱛᱮᱫᱚ ᱟᱫᱚ ᱫᱚᱢᱮ ᱜᱮᱛᱚ ᱱᱚᱣᱟ ᱫᱚ ᱦᱚᱲᱢᱚ ᱫᱚᱢᱮ ᱜᱮᱛᱚᱭ ᱱᱚᱣᱟ ᱫᱚᱭ ᱤᱭᱟᱹᱭᱟᱭ ᱠᱷᱚᱛᱤᱭᱟᱭ᱾
ᱟᱞᱮ ᱟᱛᱩᱨᱮ, ᱟᱞᱮ ᱟᱹᱛᱩᱨᱮᱢᱟ ᱟᱭᱢᱟ ᱰᱷᱟᱹᱨ ᱠᱚᱲᱟ ᱚᱱᱠᱟ ᱜᱮᱞᱤᱧ ᱧᱮᱞ ᱠᱮᱫ ᱠᱚᱣᱟ ᱢᱤᱫᱴᱮᱡ ᱠᱚᱲᱟ ᱵᱮᱱ ᱞᱮᱭ ᱫᱟᱲᱮᱜᱼᱟ ᱟᱞᱮ ᱟᱛᱩᱨᱮ ᱚᱱᱠᱟᱜᱮ ᱢᱤᱫᱴᱮᱡ ᱠᱚᱲᱟ ᱧᱩ ᱧᱩ ᱛᱮ ᱧᱩ ᱧᱩ ᱛᱮ ᱫᱟᱜ ᱠᱟ ᱵᱟᱭ ᱡᱚᱢᱟ ᱵᱟᱭ ᱡᱚᱢᱮᱭᱟ ᱩᱱᱤ ᱫᱚ ᱟᱭᱢᱟ ᱰᱷᱮᱨ ᱱᱮᱥᱟ ᱦᱚᱲᱢᱚ ᱨᱮ ᱩᱱᱤ ᱫᱟᱠᱟ ᱵᱟᱭ ᱡᱚᱢ ᱠᱟᱨᱚᱱᱛᱮ ᱩᱱᱤ ᱫᱚ ᱮᱱᱛᱮᱜ ᱵᱟᱝᱜᱮᱭ ᱛᱟᱦᱮᱸ ᱫᱟᱲᱮᱭᱟᱜ ᱛᱮᱫᱚ ᱪᱮᱫᱟᱜ ᱠᱤ ᱵᱟᱝᱟᱜ ᱵᱚᱸᱜᱟ ᱛᱟᱞᱟᱭᱮᱜ ᱵᱚᱱᱟᱭ ᱩᱱᱤ ᱫᱚ ᱚᱱᱮ ᱚᱝᱠᱟ ᱡᱩᱨᱤᱜ ᱠᱟᱱᱟ ᱵᱟᱝᱜᱮ᱾
ᱦᱳᱭ
ᱱᱤᱡᱮᱨᱟᱜ ᱦᱚᱲᱢᱚ ᱦᱚᱸ ᱧᱮᱞ ᱦᱩᱭᱩᱜ ᱠᱟᱱᱟ᱾
ᱦᱳᱭ ᱟᱫᱚ ᱱᱚᱜᱼᱚᱱᱟ ᱜᱮ ᱜᱚᱝᱠᱮ ᱟᱫᱚ ᱮᱸ ᱠᱟᱛᱷᱟ ᱫᱚ ᱦᱩᱭᱩᱜ ᱠᱟᱱᱟ ᱜᱚᱝᱠᱮ ᱟᱫᱚ ᱱᱚᱜᱼᱚᱱᱟᱜᱮ ᱟᱵᱚ ᱱᱤᱡᱮ ᱛᱮ ᱟᱵᱚ ᱱᱤᱡᱮ ᱵᱩᱡᱷᱟᱹᱣ ᱞᱟᱜᱟᱣ ᱟᱵᱚᱱᱟ ᱡᱮ ᱱᱚᱣᱟ ᱠᱚᱫᱚ ᱵᱟᱹᱲᱤᱡ ᱡᱤᱱᱤᱥ ᱠᱟᱱᱟ ᱱᱚᱣᱟ ᱠᱚᱫᱚ ᱮᱸ ᱱᱚᱝᱠᱟ ᱦᱚᱲᱢᱚ ᱵᱷᱟᱜᱮ ᱵᱟᱹᱧ ᱵᱩᱡᱽᱼᱫᱟ ᱱᱚᱝᱠᱟ ᱡᱚᱠᱷᱚᱱ ᱡᱟᱦᱟᱸᱭ ᱠᱚ ᱧᱩᱭᱟ ᱩᱱ ᱠᱩ ᱫᱚᱠᱚ ᱟᱴᱠᱟᱨ ᱵᱟᱲᱟ ᱠᱟᱜ ᱜᱮᱭᱟ ᱡᱮ ᱯᱚᱨᱮᱨ ᱫᱤᱱ ᱠᱟᱹᱴᱤᱡ ᱚᱱᱠᱟ ᱞᱟᱸᱜᱟ ᱞᱟᱸᱜᱟ ᱠᱚ ᱟᱴᱠᱟᱨ ᱵᱟᱲᱟ ᱠᱟᱜ ᱜᱮᱭᱟ ᱚᱱᱟ ᱧᱩ ᱠᱟᱛᱮᱜ ᱢᱟᱱᱮ ᱵᱷᱟᱜᱤ ᱵᱮᱥ ᱵᱟᱠᱚ ᱟᱹᱭᱠ ᱠᱟᱹᱣ ᱠᱟᱫᱟ ᱢᱤᱫ ᱢᱤᱫ ᱦᱚᱲ ᱫᱚ ᱮᱱᱛᱮ ᱨᱮᱦᱚᱸ ᱢᱤᱫ ᱵᱟᱨ ᱦᱚᱲ ᱛᱚ ᱚᱱᱠᱟ ᱮᱸ ᱡᱳᱨ ᱛᱮ ᱨᱟᱹᱜᱤ ᱛᱮ ᱠᱚ ᱧᱩᱭᱟ ᱟᱫᱚ ᱱᱚᱜᱼᱚᱭ ᱱᱚᱝᱠᱟ ᱨᱟᱹᱜᱤ ᱛᱮ ᱚᱠᱟ ᱧᱩ ᱞᱮᱠᱷᱟᱱ ᱛᱚ ᱟᱢᱛᱚᱢ ᱨᱟᱹᱜᱤᱜ ᱠᱟᱱᱟ ᱴᱷᱤᱠᱤ, ᱴᱷᱤᱠ ᱜᱮᱭᱟ ᱢᱮᱱᱠᱷᱟᱱ ᱮᱸ ᱟᱢᱟᱜ ᱦᱚᱲᱢᱚ ᱫᱚ ᱟᱢ ᱜᱮᱛᱚ ᱧᱮᱞ ᱦᱩᱭᱩᱜ ᱛᱟᱢᱟ ᱚᱱᱠᱟ ᱨᱟᱹᱜᱤ ᱠᱟᱛᱮᱜ ᱧᱩ ᱞᱮᱠᱷᱟᱱ ᱛᱚ ᱵᱟᱝ ᱜᱟᱱᱚᱜᱼᱟ᱾
ᱦᱳᱭ ᱟᱨ ᱱᱟᱹ ᱨᱟᱸᱟᱹᱜᱤ ᱠᱟᱛᱮᱜ ᱠᱚ ᱧᱩᱭᱮᱫ ᱠᱟᱱ ᱱᱟᱹ ᱨᱮᱭᱟᱜ ᱦᱚᱸ ᱢᱤᱫ ᱴᱮᱡ ᱠᱟᱨᱚᱱ ᱢᱮᱱᱟᱜᱟ ᱦᱳᱭ ᱡᱮ ᱨᱟᱹᱜᱤ ᱠᱟᱛᱮᱜ ᱪᱟᱞᱟᱜ ᱠᱟᱱ ᱛᱟᱭᱟ ᱚᱱᱟᱜᱮ ᱛᱚ ᱵᱟᱝ ᱪᱟᱵᱟᱜ ᱛᱟᱢᱟ᱾ ᱨᱟᱹᱜᱤ ᱟᱵᱚ ᱵᱚᱦᱚᱜ ᱨᱮ ᱜᱮ ᱚᱱᱟ ᱫᱚ ᱥᱚᱜᱮᱭ ᱱᱟ ᱚᱱᱟ ᱨᱟᱹᱜᱤ ᱫᱚ ᱵᱟᱝ ᱦᱤᱲᱤᱧᱚᱜ ᱛᱟᱵᱚᱱᱟ ᱦᱳᱭ ᱥᱮ ᱵᱟᱝ ᱠᱟᱱᱟᱞᱤᱧ
ᱦᱳᱭ